ᱮᱸ ᱦᱮᱞᱳ
ᱦᱮᱞᱳ
ᱦᱮᱞᱳ ᱦᱮᱸ ᱜᱚᱝᱠᱮ ᱡᱚᱦᱟᱨ ᱜᱮ
ᱦᱚᱸ ᱟᱸᱡᱚᱢ ᱠᱟᱱ ᱜᱮᱭᱟ, ᱦᱮᱸ ᱡᱚᱦᱟᱨ ᱜᱮ ᱞᱟᱹᱭᱵᱮᱱ ᱪᱮᱫ ᱞᱮᱠᱟ ᱱᱟ ᱵᱟᱲᱟ ᱜᱮ? ᱩᱸ ᱪᱮᱫ ᱠᱚ ᱪᱤᱠᱟ ᱵᱟᱲᱟᱭ ᱦᱩᱭᱩᱜᱼᱟ, ᱦᱳᱭ ᱱᱟᱯᱟᱭ
ᱦᱩᱸ ᱦᱩᱸ ᱪᱮᱫ ᱠᱚ ᱪᱮᱠᱟ ᱵᱟᱲᱟ ᱵᱚᱞᱛᱮ ᱚᱸᱜ ᱚᱲᱟᱜ ᱠᱚᱨᱮ ᱜᱮ ᱚᱲᱟᱜ ᱠᱚᱨᱮ ᱫᱩᱲᱩᱵ ᱵᱟᱲᱟ ᱦᱩᱭ
ᱚ ᱦᱳᱭ ᱱᱚᱛᱮ ᱦᱚᱸ ᱚᱱᱠᱟ ᱚᱲᱟᱜ ᱠᱚᱨᱮ ᱜᱮ ᱵᱟᱝᱜᱮ ᱚᱲᱟᱜ ᱠᱚᱨᱮ ᱦᱟᱸᱜ ᱢᱮᱱᱟᱜ ᱟᱠᱟᱫᱤᱧᱟ ᱦᱟᱸᱜ᱾ ᱟᱢ ᱫᱚᱢ ᱪᱮᱫ ᱠᱚᱢ ᱪᱤᱠᱟ
ᱟᱪᱪᱷᱟ ᱟᱪᱪᱷᱟ ᱮᱻ ᱪᱤᱠᱟ ᱪᱮᱫ ᱦᱚ ᱵᱟᱹᱧ ᱪᱮᱤᱠᱟᱹᱭᱮᱫᱟ ᱟᱹᱰᱤᱜᱮ ᱥᱤᱛᱩᱝᱟ ᱦᱮᱸ ᱢᱮᱱᱫᱟᱹᱧ ᱟᱹᱰᱤ ᱜᱮ ᱥᱤᱛᱩᱝ ᱟᱠᱟᱫᱟ ᱟᱫᱚ ᱚᱲᱟᱜ ᱠᱚᱨᱮ ᱜᱮ ᱢᱤᱱᱟᱹᱧ-ᱟ ᱥᱮᱨᱚᱠᱚᱢ ᱫᱚ ᱟᱹᱰᱤ ᱫᱷᱟᱹᱲᱛᱤ ᱥᱤᱛᱩ ᱪᱟᱞᱟᱜ ᱦᱚᱸ ᱵᱟᱝ ᱜᱟᱱᱚᱜ ᱚᱱᱟ ᱥᱤᱛᱩᱝ ᱱᱚᱣᱟ ᱡᱷᱟᱞᱞᱟ ᱡᱷᱟᱹᱞᱤ ᱥᱤᱛᱩᱝ ᱨᱮ ᱪᱤᱠᱟᱢ ᱪᱟᱞᱟᱜ-ᱟ ᱦᱮᱸᱥᱮ ᱟᱫᱚ ᱚᱱᱟ ᱛᱮᱜᱮ ᱦᱟᱸᱜ ᱚᱲᱟᱜ ᱠᱚᱨᱮ ᱜᱮ᱾
ᱦᱳᱭ ᱦᱳᱭ ᱚᱱᱟ ᱢᱟ ᱠᱟᱱ ᱜᱮᱭᱟ ᱥᱤᱛᱩᱝ ᱠᱟᱜ ᱜᱮ ᱦᱮᱸ ᱛᱟᱦᱚᱞᱮ ᱵᱟᱝ
ᱦᱩ ᱜᱚᱢᱠᱮ ᱜᱚᱢᱠᱮ ᱚᱱᱛᱮ ᱥᱮᱫ? ᱦᱮᱸᱻ ᱡᱚᱢ ᱠᱚᱫᱚ ᱚᱱᱛᱮ ᱫᱚ ᱢᱟᱱᱮ ᱥᱮᱨᱢᱟ ᱠᱚ ᱪᱮᱫ ᱞᱮᱠᱟ ᱢᱮᱱᱟᱜᱼᱟ ᱟᱨᱠᱤ?
ᱚ ᱱᱚᱛᱮ ᱦᱚᱸ ᱥᱮᱨᱢᱟ ᱦᱚᱸ ᱡᱟ ᱨᱚᱠᱚᱢ ᱯ ᱞᱮᱠᱟ ᱜᱮ ᱢᱮᱱᱟᱜᱼᱟ ᱟᱹᱰᱤ ᱡᱳᱨ ᱥᱤᱫᱩᱠᱟᱜ ᱠᱟᱱᱟᱭ᱾ ᱦᱚᱞᱟ ᱠᱤᱱᱛᱩ ᱱᱟᱥᱮ ᱱᱟᱜᱼᱮ ᱫᱟᱜ ᱡᱟᱹᱲᱤ ᱞᱮᱫ ᱛᱟᱦᱮᱸ ᱠᱟᱱᱟ
ᱛᱚ ᱢᱟᱱᱮ ᱛᱟᱦᱮᱱᱟ
ᱱᱚᱛᱮ ᱦᱚ ᱠᱟᱹᱴᱤᱡ ᱢᱟᱱᱮ ᱟᱨᱠᱤ ᱨᱤᱢᱤᱞ ᱵᱟᱲᱟ ᱞᱮᱫᱟᱭ ᱦᱩᱰᱩᱨ ᱵᱟᱲᱟ ᱞᱮᱫᱟᱭ᱾ ᱮᱸ ᱦᱩᱰᱩᱨ ᱵᱟᱲᱟ ᱞᱮᱫᱟᱭ ᱢᱮᱱᱠᱷᱟᱱ ᱫᱟᱜ ᱡᱟᱹᱲᱤ ᱢᱚᱱᱮ ᱦᱩᱭᱩᱜ ᱠᱟᱱ ᱛᱟᱦᱮᱸᱜᱼᱟ ᱫᱟᱜ ᱫᱟᱜ ᱡᱟᱹᱲᱤ ᱦᱩᱰᱩᱨ ᱵᱤᱡᱽᱞᱤ ᱠᱟᱛᱮᱜ ᱟᱫᱚ ᱩᱱ ᱛᱮᱜᱮ ᱦᱟᱯᱮ ᱦᱟᱯᱮᱱ ᱦᱟᱯᱮᱫ ᱛᱟᱦᱮᱸ ᱮᱱᱟ᱾ ᱟᱨᱜᱮ ᱫᱚ ᱛᱟᱦᱮᱱᱟ᱾
ᱦᱚᱭ᱾
ᱛᱯᱚᱨ ᱪᱟᱥ ᱵᱟᱥ ᱫᱚᱦᱟᱜ ᱪᱟᱥᱵᱟᱥ ᱫᱚᱦᱟ ᱱᱤᱭᱟᱹ ᱚᱠᱛᱚ ᱚᱱᱛᱮ ᱫᱚ ᱪᱮᱫ ᱠᱚᱯᱮ ᱪᱟᱥ ᱮᱫᱟ ᱪᱮᱫ ᱠᱚᱯᱮ ᱪᱟᱥ ᱮᱫᱟ ᱱᱤᱛ?
ᱪᱟᱥᱵᱟᱥ ᱫᱚᱦᱟᱸ ᱱᱤᱭᱟᱹ ᱚᱠᱛᱚ ᱫᱚ ᱪᱟᱥᱵᱟᱥ ᱪᱮᱫ ᱜᱮ ᱵᱟᱝ ᱪᱟᱥ-ᱵᱟᱥ ᱫᱚ ᱦᱟᱝ ᱮᱢᱱᱤ ᱜᱮ ᱪᱮ ᱵᱟᱝ ᱦᱩᱭ ᱱᱤᱛᱟᱹᱜ ᱫᱚ ᱦᱳᱭ ᱪᱟᱥ
ᱟᱨ ᱠᱚ ᱵᱟᱯᱮ ᱪᱟᱥ ᱠᱮᱭᱟ ᱱᱤᱛᱚᱜ ᱟᱪᱪᱷᱟ ᱟᱪᱪᱷᱟ ᱦᱟ ᱟᱫᱚ ᱱᱚᱝᱠᱟ
ᱚᱱᱠᱟ ᱫᱟᱜ ᱠᱚᱭ ᱚᱵᱷᱟᱵ ᱛᱚ
ᱦᱮᱸ ᱦᱮᱸ ᱦᱮᱸ ᱦᱮᱸ ᱥᱚᱢᱚᱭ ᱢᱚᱛᱚᱱ
ᱦᱮᱞᱳ, ᱦᱩᱸ᱾
ᱟᱫᱚ ᱪᱟᱥᱼᱵᱟᱥ ᱠᱚᱦᱚ ᱛᱚ ᱴᱷᱤᱠ ᱴᱷᱟᱠ ᱵᱟᱝ ᱦᱩᱭᱩᱜᱼᱟ᱾
ᱠᱚᱨᱮ ᱫᱟᱜ ᱦᱚᱸ
ᱥᱤᱞᱳ ᱠᱮᱱᱟ ᱵᱮᱵᱚᱥᱛᱷᱟ ᱠᱚᱫᱚ ᱵᱟᱹᱱᱩᱜ-ᱟ, ᱟᱯᱮ ᱚᱱᱟ ᱟᱯ
ᱵᱟᱹᱱᱩᱜ-ᱟ ᱱᱚᱛᱮ ᱫᱚ, ᱵᱟᱹᱱᱩᱜᱼᱟ᱾
ᱚ ᱛᱟᱦᱚᱞᱮ
ᱚᱱᱟ ᱠᱚᱨᱮ ᱵᱮᱵᱚᱥᱛᱟ ᱠᱚᱫᱚ ᱦᱟᱸᱜ ᱵᱟᱹᱱᱩᱜ᱾
ᱦᱩᱸ ᱟᱞᱮ ᱥᱮᱫ ᱫᱚ ᱢᱚᱴᱟᱼᱢᱩᱴᱤ ᱢᱮᱱᱟᱜᱼᱟ ᱟᱨᱠᱤ ᱛᱟᱦᱚᱞᱮ ᱟᱫᱚ ᱪᱟᱥ ᱠᱚᱫᱚ ᱦᱩᱭᱩᱜ ᱠᱟᱱᱟ ᱦᱩᱲᱩ ᱦᱩᱲᱩ ᱤᱨ ᱢᱟ ᱱᱮᱛᱟ ᱟᱨ ᱢᱟᱛᱚ ᱡᱟᱦᱟᱸ ᱡᱚᱞᱟ ᱡᱟᱭᱜᱟ ᱨᱮᱭᱟᱜ ᱡᱟᱦᱟᱸ ᱦᱩᱲᱩ ᱠᱚ ᱪᱟᱥ ᱦᱩᱭᱩᱜ ᱜᱮᱭᱟ ᱚᱱᱟ ᱠᱚᱫᱚ ᱦᱟᱸᱜ ᱱᱮᱛᱟᱨ ᱢᱟ ᱦᱩᱲᱩ ᱩᱜᱽ ᱦᱩᱲᱩ ᱮᱸ ᱡᱟᱹᱥᱛᱤ ᱜᱮᱛᱚ ᱚᱱᱟ ᱢᱮᱥᱤᱱ ᱫᱟᱨᱟᱭ ᱛᱮᱜᱮ ᱦᱩᱭᱩᱜ ᱠᱟᱱᱟ ᱦᱮᱸᱥᱮ? ᱦᱮᱞᱳ᱾ ᱦᱮᱞᱳ ᱜᱚᱝᱠᱮ ᱟᱸᱡᱚᱢᱚᱜ ᱠᱟᱱᱟ ᱨᱚᱲ ᱴᱟᱜ? ᱱᱮᱴᱣᱟᱨᱠ ᱯᱟᱥᱮ ᱰᱤᱥᱴᱟᱵᱽ ᱮᱫᱟ, ᱦᱮᱞᱳ᱾ ᱦᱮᱞᱳ ᱜᱚᱝᱠᱮ ᱟᱸᱡᱚᱢ ᱠᱟᱱᱟ ᱨᱚᱲ?